ᱦᱮᱸ ᱟᱸᱡᱚᱢᱚᱜ ᱠᱟᱱᱟ᱾
ᱟᱪᱪᱷᱟ ᱟᱪᱪᱷᱟ᱾ ᱢᱟᱥᱮ ᱱᱤᱛᱚᱜ ᱫᱚ ᱚᱸ ᱪᱤᱠᱤᱧ ᱞᱟᱹᱭᱟ᱾ ᱟᱵᱚᱣᱟᱜ ᱥᱚᱢᱟᱡ ᱫᱚ ᱟᱹᱰᱤ ᱛᱟᱭᱚᱢ ᱜᱮᱛᱟᱵᱚᱱᱟ ᱡᱩᱫᱤ ᱢᱤᱫ ᱠᱟᱛᱷᱟ ᱛᱮ ᱡᱩᱫᱤᱧ ᱞᱟᱹᱭᱟ ᱟᱵᱚᱣᱟᱜ ᱥᱚᱢᱟᱡ ᱟᱨ ᱪᱮᱫ ᱪᱮᱫ ᱞᱮᱠᱟᱛᱮ ᱟᱨ ᱥᱮ ᱡᱩᱫᱤ ᱵᱚᱱ ᱞᱟᱦᱟᱭᱟ ᱥᱮ ᱥᱚᱢᱟᱡ ᱥᱟᱞᱟᱜ ᱛᱮ ᱱᱚᱜ ᱚᱱᱟ ᱡᱟᱦᱟᱸᱨ ᱥᱮ ᱚᱞᱪᱤᱠᱤ ᱢᱮᱱᱛᱮ ᱟᱨ ᱪᱮᱫ ᱡᱟᱦᱟᱸ ᱟᱵᱚᱣᱟᱜ ᱮᱸ ᱥᱠᱨᱤᱯᱴ ᱢᱮᱱᱟᱜ ᱦᱮᱸ ᱥᱮ ᱱᱚᱜ-ᱱᱟ ᱪᱮᱫ ᱥᱟᱱᱛᱟᱞᱤ ᱟᱲᱟᱝ ᱥᱮ ᱥᱟᱱᱛᱟᱞᱤ ᱵᱷᱟᱥᱟ ᱟᱨ ᱪᱮᱫ? ᱦᱮᱸ᱾ ᱢᱟᱱᱮ ᱪᱮᱫ ᱞᱮᱠᱟ ᱠᱟᱛᱮᱜ ᱵᱚᱱ ᱞᱟᱦᱟᱭᱟ ᱟᱨ ᱪᱮᱫ ᱱᱚᱣᱟ ᱵᱟᱨᱮ ᱟᱨ ᱪᱮᱫ ᱢᱟᱥᱮ ᱵᱟᱨ-ᱯᱮ ᱠᱟᱛᱷᱟ ᱜᱟᱱ ᱦᱮᱸ ᱞᱟᱹᱭ ᱯᱷᱚᱴᱮᱞ ᱢᱮ ᱟᱨ ᱦᱚᱸ-ᱚᱱᱟ ᱥᱟᱞᱟᱜ ᱥᱟᱞᱟᱜᱛᱮ ᱤᱧᱟᱹᱜ ᱡᱟᱦᱟᱸ ᱛᱤᱱᱟᱹᱜ ᱟᱭᱩᱢᱟᱹᱱ ᱢᱮᱱᱟᱜ-ᱟ᱾ ᱤᱧ ᱦᱩᱧ ᱞᱟᱹᱭ ᱠᱷᱩ
ᱮᱠᱫᱚᱢ᱾ ᱟᱪᱪᱷᱟ ᱦᱮᱸ ᱤᱧ ᱱᱚᱣᱟ ᱥᱚᱢᱯᱚᱨᱠᱮ ᱡᱟᱦᱱᱟᱜ ᱞᱟᱹᱭ ᱨᱮᱱᱟᱜ ᱤᱧ ᱪᱮᱥᱴᱟᱭᱮᱫᱟ᱾
ᱦᱩᱸ ᱦᱩᱸ᱾
ᱦᱮᱸ ᱤᱧᱟᱹᱜ ᱢᱚᱱᱮ ᱛᱮᱫᱚ ᱪᱮᱫ, ᱡᱮ ᱟᱵᱚ ᱯᱨᱚᱛᱷᱚᱢ ᱟᱵᱚᱨᱮᱱ ᱜᱤᱫᱽᱨᱟᱹ ᱯᱤᱫᱽᱨᱟᱹ ᱠᱚ ᱡᱮ ᱟᱵᱚᱣᱟᱜ ᱡᱟᱦᱟᱸ ᱢᱮᱱᱟᱜ ᱛᱟᱵᱚᱱᱟ ᱥᱟᱱᱛ-ᱥᱟᱱᱛᱟᱞᱤ ᱵᱷᱟᱥᱟ ᱛᱮ ᱥᱮ ᱚᱞ ᱪᱤᱠᱤ ᱛᱮ ᱚᱞᱚᱜᱼᱯᱟᱲᱦᱟᱣ ᱪᱚ ᱦᱮᱸᱥᱮ᱾ ᱮᱸᱰᱮᱠᱷᱟᱱ ᱡᱮ ᱟᱵᱚᱣᱟᱜ ᱡᱟᱦᱟᱸ ᱵᱷᱟᱥᱟ ᱦᱮᱸᱥᱮ ᱚᱱᱮᱠᱴᱟ ᱟᱹᱰᱤ ᱞᱟᱦᱟ ᱥᱮᱫ ᱪᱟᱞᱟᱜ ᱛᱟᱵᱚᱱᱟ ᱤᱧ ᱫᱚ ᱚᱱᱟᱜᱤᱧ ᱞᱮᱭᱟ᱾
ᱦᱩᱸ ᱦᱩᱸ ᱦᱩᱸ᱾
ᱟᱨᱼᱟᱨ ᱛᱮᱦᱮᱧ ᱜᱟᱯᱟ ᱢᱟᱛᱚ ᱟᱼᱟᱹᱰᱤ ᱩᱥᱛᱟᱹᱨ ᱟᱹᱰᱤ ᱜᱟᱱ ᱜᱮᱼᱼ ᱚᱞ ᱪᱤᱠᱤ ᱢᱤᱰᱤᱭᱟᱢ ᱥᱠᱩᱞ ᱠᱚᱞᱮᱡᱽ ᱠᱚ ᱟᱹᱰᱤ ᱩᱥᱛᱟᱹᱨ ᱜᱮ ᱮᱜᱼᱟ ᱵᱮᱱᱟᱣ ᱫᱟᱠᱚ ᱦᱮᱸᱥᱮ
ᱦᱩᱸ ᱦᱩᱸ ᱦᱩᱸ
ᱦᱮᱸ ᱟᱼᱟᱹᱵᱤᱱᱪᱮᱫ ᱟᱹᱵᱤᱱᱟᱜ ᱢᱮᱱ ᱛᱮ ᱫᱚ ᱪᱮᱜ ᱠᱟ?
ᱦᱮᱸ ᱟᱞᱤᱧᱟᱜ ᱢᱚᱱᱮ ᱛᱮᱫᱚ ᱡᱚᱫᱤᱭᱳ ᱟᱨ ᱪᱮᱫ ᱟᱵᱚᱣᱟᱜ ᱮᱸ ᱥᱚᱢᱟᱡᱽ ᱡᱩᱫᱤᱭᱳ ᱛᱟᱭᱚᱢ ᱜᱮᱭᱟ ᱢᱮᱱᱠᱷᱟᱱ ᱟᱵᱚᱣᱟᱜ ᱡᱮ ᱚᱞ ᱪᱤᱠᱤ ᱥᱠᱨᱤᱯ ᱥᱮ ᱥᱟᱱᱛᱟᱲᱤ ᱵᱷᱟᱥᱟ ᱫᱚ, ᱢᱟᱱᱮ ᱟᱹᱰᱤᱜᱮ ᱟᱹᱰᱤᱜᱮ ᱢᱤᱫᱴᱤᱡ ᱟᱨ ᱪᱮᱫ ᱮᱸ ᱮᱻ ᱟᱹᱰᱤ ᱢᱤᱫᱴᱤᱡ ᱟᱨ ᱪᱮᱫ ᱦᱟᱭᱴᱚᱯ ᱨᱮᱱᱟᱜ ᱢᱤᱫᱴᱤᱡ ᱟᱨ ᱪᱮᱫ ᱵᱷᱟᱥᱟ ᱠᱟᱱ ᱛᱟᱵᱚᱱᱟ᱾ ᱥᱮ ᱞᱮᱝᱜᱩᱭᱮᱡ ᱠᱟᱱ ᱛᱟᱵᱳᱱᱟ ᱥᱮ ᱚᱞ ᱪᱤᱠᱤ ᱥᱠᱨᱤᱯᱴ ᱠᱟᱱ ᱛᱟᱵᱚᱱᱟ ᱦᱮᱸ᱾ ᱡᱟᱦᱟᱸ ᱫᱚ ᱫᱩᱱᱤᱭᱟᱹ ᱨᱮᱱᱟᱜ ᱟᱨ ᱪᱮᱫ ᱯᱨᱤᱛᱷᱤᱵᱤ ᱨᱮᱱᱟᱜ ᱮᱢᱚᱱ ᱠᱳᱱᱳ ᱡᱟᱦᱟᱸ ᱵᱷᱟᱥᱟ ᱵᱟᱹᱱᱩᱜᱼᱟ ᱡᱟᱦᱟᱸ ᱫᱚ ᱚᱞᱪᱤᱠᱤ ᱛᱮ ᱚᱞ ᱵᱟᱝ ᱜᱟᱱᱚᱜᱼᱟ᱾
ᱮᱠᱫᱚᱢ ᱜᱚᱢᱠᱮ ᱥᱟᱹᱨᱜᱮ
ᱟᱢ ᱧᱮᱞ ᱢᱮ ᱤᱭᱟᱹ ᱥᱟᱱᱛᱟᱲ ᱤᱭᱟᱹ ᱥᱟᱱᱛᱟᱲ ᱡᱟᱦᱟᱸ ᱵᱷᱟᱥᱟ ᱦᱮᱸ ᱚᱱᱟ ᱤᱝᱛᱮ ᱤᱝᱼᱤᱝᱞᱤᱥ ᱛᱮ ᱵᱟᱢ ᱚᱞ ᱯᱩᱨᱟᱹᱣ ᱫᱟᱲᱮᱭᱟᱜᱼᱟ ᱮᱢᱚᱱ ᱩᱫᱩᱜ ᱦᱩᱸ ᱩᱫᱩᱜ ᱛᱚ ᱤᱝᱞᱤᱥ ᱛᱮᱦᱚᱸ ᱵᱟᱢ ᱚᱞ ᱫᱟᱲᱮᱭᱟᱜᱼᱟ ᱟᱢ ᱦᱤᱱᱫᱤ ᱛᱮᱦᱚᱸ ᱵᱟᱢᱼᱼ ᱥᱮ ᱵᱟᱝᱞᱟ ᱛᱮᱦᱚᱸ ᱵᱟᱢ ᱚᱞ ᱫᱟᱲᱮᱭᱟᱜᱼᱟ ᱮᱠᱢᱚᱛ ᱩᱫᱩᱜ ᱦᱮᱸ ᱩᱫ ᱦᱮᱸ ᱩᱫ ᱱᱚᱜᱼᱚᱱᱟ ᱟᱲᱟᱝ ᱠᱚ ᱱᱚᱜᱼᱚᱱᱟ ᱟᱲᱟᱝ ᱠᱚᱫᱚ ᱮᱠᱢᱟ ᱛᱨᱚ ᱮᱠᱢᱟᱛᱨᱚ ᱚᱱᱟ ᱚᱞ ᱪᱤᱠᱤ ᱛᱮᱜᱮ ᱢᱟᱱᱮ ᱟᱨ ᱪᱮᱫ ᱱᱚᱱᱟ, ᱱᱚᱜᱼᱱᱟᱼᱼ ᱚᱱᱟ ᱢᱟᱱᱮ ᱟᱨ ᱪᱮᱫ ᱳᱣᱟᱨᱰ ᱛᱮᱫ ᱫᱚ ᱟᱨ ᱪᱮᱫ ᱮᱢ ᱠᱚᱢᱯᱞᱤᱴ ᱫᱟᱲᱮᱭᱟᱜᱼᱟ᱾
ᱮᱠᱫᱚᱢ ᱟᱹᱰᱤ ᱜᱮ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱢᱟᱱᱮ ᱥᱟᱱ ᱛᱟᱞ ᱵᱷᱟᱥᱟ ᱫᱚ ᱢᱤᱫᱴᱟᱝ ᱮᱢᱚᱱ ᱢᱤᱫᱴᱟᱝᱼᱢᱤᱫᱴᱟᱝ ᱞᱮᱝᱜᱩᱭᱮᱡᱽ ᱠᱟᱱᱟ ᱚᱞᱪᱤᱠᱤ ᱫᱚᱼᱼ ᱛᱟᱣ ᱢᱟᱱᱮ ᱡᱷᱚᱛᱚ ᱦᱚᱲᱟᱜ ᱜᱮ ᱥᱮ ᱵᱟᱝᱞᱟ ᱥᱮ ᱤᱝᱨᱮᱡᱤ ᱟᱢ ᱡᱷᱚᱛᱚ ᱨᱚᱠᱚᱢᱟᱜ ᱮᱢ ᱚᱞ ᱫᱟᱲᱮᱭᱟᱜᱼᱟ᱾
ᱦᱩᱸ ᱡᱷᱚᱛᱚ ᱨᱚᱠᱚᱢᱟᱜ ᱮᱢ ᱚᱞ ᱫᱟᱲᱮᱭᱟᱜᱼᱟ ᱥᱮ ᱡᱷᱚᱛᱚ ᱨᱚᱠᱚᱢ ᱥᱟᱞᱟᱜ ᱮᱢ ᱢᱮᱥᱟ ᱫᱟᱲᱮᱭᱟᱜᱼᱟᱭ᱾ ᱦᱮᱸ ᱚᱱᱤ ᱛᱚ ᱛᱚ ᱞᱟᱹᱭ ᱠᱮᱫᱟ ᱡᱮ ᱱᱚᱣᱟ ᱟᱨ ᱪᱮᱫ ᱯᱨᱤᱛᱷᱤᱵᱤᱨ ᱨᱮ ᱮᱢᱚᱱ ᱠᱳᱱᱳ ᱳᱣᱟᱨᱰ ᱵᱟᱹᱱᱩᱜᱼᱟ ᱡᱟᱦᱟᱸ ᱫᱚ ᱚᱞ ᱪᱤᱠᱤᱛᱮ ᱚᱞ ᱵᱟᱝ ᱜᱟᱱᱚᱜᱼᱟ ᱦᱩᱸ᱾
ᱮᱠᱫᱚᱢ ᱮᱠᱫᱚᱢ᱾
ᱯᱟᱹᱦᱤᱞ ᱡᱮᱢᱚᱱ ᱠᱚ ᱞᱟᱹᱭ ᱠᱮᱭᱟ ᱯᱟᱹᱦᱤᱞ ᱡᱮᱢᱚᱱ ᱠᱚ ᱞᱟᱹᱭᱮᱫ ᱛᱟᱦᱮᱱᱟ ᱡᱮᱼᱼ ᱫᱩᱱᱭᱟᱹ ᱨᱮᱜ ᱢᱟᱱᱮᱼᱼ ᱫᱩᱱᱭᱟᱹᱨᱮ ᱮᱢᱚᱱ ᱠᱤᱪᱷᱩ ᱢᱟᱱᱮ ᱡᱤᱱᱤᱥ ᱵᱟᱹᱱᱩᱜᱼᱟ ᱡᱟᱦᱟᱸ ᱫᱚ ᱵᱷᱟᱨᱚᱛ ᱨᱮ ᱵᱟᱝ ᱧᱟᱢᱚᱜᱼᱟ᱾ ᱦᱮᱸᱼᱼ ᱠᱟᱨᱚᱱ ᱵᱷᱟᱨᱚᱛ ᱫᱚ ᱮᱢᱚᱱ ᱢᱤᱫᱴᱤᱡ ᱟᱨ ᱪᱮᱫ ᱫᱤᱥᱚᱢ ᱛᱟᱦᱮᱸ ᱠᱟᱱᱟ ᱡᱟᱦᱟᱸ ᱫᱚ ᱟᱨ ᱪᱮᱫ ᱡᱷᱚᱛᱚ ᱠᱤᱪᱷᱩ ᱛᱮ ᱯᱩᱨᱱᱚᱼᱼ ᱯᱚᱨᱤᱯᱩᱨᱱᱚ ᱛᱟᱦᱮᱸ ᱠᱟᱱᱟ ᱦᱮᱸ ᱡᱟᱦᱟᱸ ᱡᱤᱱᱤᱥ ᱵᱷᱟᱨᱚᱛ ᱨᱮ ᱵᱟᱝ ᱧᱟᱢᱚᱜᱼᱟ ᱚᱱᱟ ᱫᱩᱱᱤᱭᱟᱹ ᱨᱮ ᱵᱟᱝ ᱧᱟᱢᱚᱜᱼᱟ ᱦᱮᱸ ᱟᱫᱚ ᱥᱮᱭ ᱨᱚᱠᱚᱢᱼᱼ ᱟᱫᱚ ᱥᱮᱨᱚᱠᱚᱢ ᱜᱮ ᱱᱚᱜ‌ᱼᱱᱟ ᱚᱞ ᱪᱤᱠᱤ ᱦᱚᱸᱼᱼ ᱱᱚᱣᱟ ᱫᱩᱱᱤᱭᱟᱹ ᱨᱮᱱᱟᱜ ᱮᱢᱚᱱ ᱠᱳᱱᱳ ᱡᱤᱱᱤᱥ ᱵᱟᱱᱩᱜᱼᱟ ᱥᱮ ᱮᱢᱚᱱ ᱠᱳᱱᱳ ᱚᱱᱠᱟᱱᱟᱜ ᱳᱣᱟᱨᱰ ᱵᱟᱹᱱᱩᱜᱼᱟ ᱡᱮ ᱡᱟᱦᱟᱸ ᱫᱚ ᱟᱨ ᱪᱮᱫ ᱢᱟᱱᱮ ᱚᱞ ᱪᱤᱠᱤᱼᱼ ᱚᱱᱮᱻ ᱢᱟᱱᱮ ᱥᱠᱨᱤᱯᱴ ᱛᱮ ᱟᱨ ᱪᱮᱫ ᱚᱞ ᱵᱟᱝ ᱜᱟᱱᱚᱜᱼᱟ ᱥᱮ ᱯᱷᱩᱴᱟᱹᱣ ᱵᱟᱝ ᱜᱟᱱᱚᱜᱼᱟ ᱦᱩᱸ᱾ ᱟᱫᱚ ᱮᱸᱜ ᱡᱟᱭᱦᱳᱠ ᱱᱚᱣᱟ ᱫᱚ ᱟᱨ ᱪᱮᱫ ᱟᱵᱚ ᱫᱚ ᱮᱸᱜ ᱟᱵᱚᱣᱟᱜ ᱱᱚᱣᱟ ᱚᱞ ᱪᱤᱠᱤ ᱫᱚ ᱟᱹᱰᱤᱜᱮ ᱟᱹᱰᱤᱜᱮ ᱢᱟᱱᱮ ᱟᱨ ᱪᱮᱫ᱾ ᱟᱹᱰᱤ ᱜᱮ ᱫᱟᱢᱤ ᱟᱨ ᱪᱮᱫ ᱥᱠᱨᱤᱯᱴ ᱠᱟᱱ ᱛᱟᱵᱚᱱᱟ ᱥᱮ ᱟᱹᱰᱤ ᱫᱟᱢᱤ ᱵᱷᱟᱥᱟ ᱠᱟᱱ ᱛᱟᱵᱚᱱᱟ ᱚᱱᱟ ᱥᱟᱶᱦᱮᱼᱼ ᱥᱟᱱᱛᱟᱲ ᱵᱷᱟᱥᱟ ᱦᱚᱸ, ᱦᱩᱸ᱾ ᱱᱚᱣᱟ ᱫᱚ ᱢᱟᱱᱮ ᱥᱮ ᱟᱲᱟᱝ ᱦᱚᱸ, ᱱᱚᱣᱟ ᱥᱟᱱᱛᱷᱟᱲ ᱟᱲᱟᱝ ᱦᱚᱸ᱾ ᱟᱰᱤ ᱜᱮ ᱢᱤᱱᱴᱤᱡ ᱟᱨ ᱪᱮᱫ ᱫᱟᱢᱤᱭᱟᱜ ᱟᱨ ᱪᱮᱫ ᱟᱲᱟᱝ ᱠᱟᱱ ᱛᱟᱵᱚᱱᱟ ᱥᱮ ᱫᱟᱢᱤᱭᱟᱜ ᱮ ᱤᱥᱠᱨᱤᱯᱴ ᱠᱟᱱ ᱛᱟᱵᱚᱱᱟ᱾ ᱦᱳᱭᱛᱳ ᱚᱱᱟ ᱴᱷᱤᱠ ᱴᱷᱟᱠ ᱦᱳᱭᱛᱚ ᱚᱱᱟ ᱡᱟᱭᱜᱟ ᱨᱮ᱾ ᱵᱟᱝᱵᱚᱱ ᱤᱫᱤ ᱫᱟᱲᱮ ᱠᱟᱫᱟ ᱦᱮᱸ ᱚᱱᱟ ᱠᱷᱟᱹᱛᱤᱨ ᱜᱮ ᱦᱚᱭᱛᱚ ᱪᱮᱱ ᱠᱚ ᱞᱟᱹᱭᱟ ᱛᱟᱭᱚᱢ ᱨᱮ ᱢᱮᱱᱟᱜ ᱛᱟᱵᱚᱱᱟ᱾ ᱛᱚᱵᱮ ᱱᱮᱠᱥᱴ ᱯᱚᱨᱮᱨ ᱡᱮᱱᱟᱨᱮᱥᱚᱱ ᱦᱚᱭᱛᱚ ᱴᱷᱤᱠ ᱴᱷᱟᱠ᱾ ᱮ ᱴᱷᱤᱠ ᱯᱚᱨᱮ ᱡᱮᱱᱟᱨᱮᱥᱚᱱ ᱛᱮ ᱦᱚᱭᱛᱚ ᱴᱷᱤᱠ ᱴᱷᱟᱠ ᱱᱚᱣᱟ ᱪᱮᱫ ᱤᱥᱠᱨᱤᱯᱴ ᱥᱮ ᱮᱸ ᱥᱟᱱᱛᱟᱲᱤ ᱵᱷᱟᱥᱟ ᱥᱮ ᱱᱚᱣᱟ ᱥᱟᱱᱛᱟᱲ ᱥᱚᱢᱟᱡᱽ ᱦᱚᱸ ᱟᱨ ᱪᱮᱫ ᱴᱷᱤᱠ ᱴᱷᱟᱠ ᱢᱟᱹᱱᱱᱟᱹᱛᱟᱭ ᱧᱟᱢᱟ ᱱᱮᱛᱟᱨ ᱫᱚ ᱦᱚᱭᱛᱳ ᱩᱱᱟᱹᱜ ᱫᱚ ᱵᱟᱝᱠᱚ ᱮᱸᱻ ᱵᱟᱹᱭ ᱵᱟᱹᱭ ᱛᱮᱠᱚ ᱵᱩᱡ ᱤᱫᱤᱭᱮᱫ ᱛᱟᱵᱚᱱᱟ ᱯᱟᱹᱦᱤᱞ ᱫᱚ ᱦᱚᱭ ᱯᱟᱹᱦᱤᱞ ᱫᱚ ᱟᱨᱚ ᱠᱟᱴᱤᱡ ᱮ ᱱᱟᱪᱟᱨ ᱧᱚᱜ ᱵᱚᱱ ᱛᱟᱦᱮᱸ ᱠᱟᱱᱟ ᱦᱩᱸ ᱡᱟᱦᱟᱸ ᱫᱚ ᱛᱚ ᱟᱵᱚ ᱥᱤᱠᱠᱷᱤᱛᱚ ᱦᱚᱸ ᱵᱟᱵᱚᱱ ᱛᱟᱦᱮᱸ ᱠᱟᱱᱟ, ᱡᱟᱦᱟᱸ ᱠᱷᱟᱹᱛᱤᱨ ᱦᱚᱭᱛᱚ ᱦᱮᱸ ᱫᱤᱠᱩ ᱠᱚᱠᱚ ᱨᱚᱲ ᱢᱟᱜᱟᱞ ᱟᱠᱟᱜ ᱵᱚᱱᱟ ᱥᱮ ᱵᱤᱵᱷᱤᱱᱱᱚ ᱨᱚᱠᱚᱢ ᱡᱤᱱᱤᱥ ᱨᱮᱠᱚ ᱮᱲᱮ ᱟᱜᱩ ᱟᱠᱟᱱ ᱵᱚᱱᱟ᱾ ᱛᱚᱵᱮ ᱵᱟᱹᱭ ᱵᱟᱹᱭᱛᱮ ᱟᱵᱚᱨᱮᱱ ᱟᱵᱚᱣᱟᱜ ᱟᱵᱚ ᱡᱮᱱᱟᱨᱮᱥᱚᱱ ᱦᱚᱸ ᱦᱮᱸ ᱵᱟᱹᱭ ᱵᱟᱹᱭ ᱛᱮ ᱥᱤᱠᱠᱷᱤᱛᱚᱜ ᱠᱟᱱᱟ, ᱚᱱᱟ ᱥᱟᱞᱟᱜ ᱥᱟᱞᱟᱜ ᱛᱮ ᱚ
ᱥᱟᱨᱤ ᱜᱮ ᱜᱚᱝᱠᱮ ᱟᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ, ᱦᱮᱸ᱾
ᱦᱮᱸ, ᱚᱱᱟ ᱥᱟᱞᱟᱜ ᱥᱟᱞᱟᱜ ᱛᱮ ᱟᱵᱚ ᱥᱚᱢᱟᱡ ᱦᱚᱸ ᱵᱟᱹᱭ ᱵᱟᱹᱭᱛᱮ ᱥᱤᱠᱠᱷᱤᱛᱚ ᱤᱫᱤᱜ ᱠᱟᱱᱟ ᱦᱮᱸ ᱟᱹᱰᱤ ᱠᱤᱪᱷᱩ ᱵᱟᱝ ᱨᱮᱦᱚᱸ, ᱦᱮᱸ ᱵᱤᱵᱷᱤᱱᱱᱚ ᱨᱚᱠᱚᱢ ᱟᱨ ᱪᱮᱫ ᱮᱸ ᱡᱤᱱᱤᱥᱛᱮ ᱟᱨ ᱪᱮᱫ ᱢᱟᱱᱮ ᱞᱟᱦᱟ ᱤᱫᱤᱜ ᱠᱟᱱ ᱜᱮᱭᱟ ᱵᱟᱹᱭ ᱵᱟᱹᱭᱛᱮ, ᱡᱮᱢᱚᱱ ᱟᱵᱚᱣᱟᱜ ᱤᱱᱰᱟᱥᱴᱨᱤ ᱛᱟᱵᱚᱱ ᱦᱮᱸ᱾ ᱡᱟᱦᱟᱸ ᱫᱚ ᱮᱸ ᱮᱞᱵᱟᱢ ᱤᱱᱰᱟᱥᱴᱨᱤ ᱥᱮ ᱯᱷᱤᱞᱢᱤ ᱤᱱᱰᱟᱥᱴᱨᱤ ᱡᱟᱦᱟᱸ ᱞᱮᱠᱟ ᱜᱮᱵᱮᱱ ᱞᱟᱹᱭ ᱦᱮᱸ᱾
ᱥᱟᱹᱨᱤ ᱜᱮ ᱜᱚᱝᱠᱮ, ᱮᱸ᱾ ᱮᱴᱟᱜ ᱠᱚ ᱡᱟᱦᱟᱸ ᱮᱴᱟᱜ ᱡᱟᱦᱟᱸ ᱤᱱᱰᱟᱥᱴᱨᱤ ᱢᱮᱱᱟᱜ-ᱟ, ᱚᱱᱟ ᱠᱷᱚᱱ ᱡᱮᱢᱚᱱ ᱟᱵᱚᱣᱟᱜ ᱡᱟᱦᱟᱸ ᱥᱟᱱᱛᱟᱲ ᱤᱱᱰᱟᱥᱴᱨᱤ᱾ ᱟᱹᱰᱤᱜᱮ ᱛᱟᱲᱟᱛᱟᱲᱤ ᱢᱤᱫᱴᱮᱱ ᱜᱨᱳᱫᱳᱜ ᱜᱨᱳᱛᱷ ᱦᱤᱡᱩᱜ ᱠᱟᱱᱟᱭ ᱦᱮᱥᱮ᱾
ᱜᱨᱤᱭ ᱦᱟᱛᱟᱣ ᱠᱟᱫᱟᱭ, ᱱᱚᱜ-ᱚᱭ ᱛᱚ᱾ ᱮ ᱢᱟᱱᱮ ᱠᱚᱴᱟ ᱵᱚᱪᱷᱚᱨ ᱛᱮᱜᱮ, ᱟᱵᱚ ᱧᱮᱞ ᱢᱮᱥᱮ ᱮ ᱡᱟᱥ ᱪᱮ ᱱᱟᱥᱮᱱᱟᱜ ᱛᱟᱭᱚᱢ ᱥᱮᱫ ᱛᱟᱦᱮᱱ ᱢᱮ, ᱡᱮ ᱚᱱᱟ ᱫᱚᱥ ᱮ ᱫᱩ ᱦᱟᱡᱟᱨ ᱫᱚᱥ ᱮᱜᱟᱨᱚ ᱵᱟᱨᱚ ᱯᱚᱱᱮᱨᱚ ᱦᱟᱹᱵᱤᱡ ᱦᱮᱸ᱾ ᱩᱱᱟᱹᱜ ᱫᱚ ᱦᱩᱭᱛᱚ ᱩᱱᱟᱹᱜ ᱠᱳᱣᱟᱞᱤᱴᱤ ᱵᱟᱱᱩᱜ-ᱟ ᱵᱷᱤᱰᱭᱳ ᱠᱚ ᱨᱮᱱᱟᱜ ᱥᱮ ᱥᱮᱨᱮᱧ ᱨᱮᱱᱟᱜ ᱠᱳᱣᱟᱞᱤᱴᱤ ᱫᱚ ᱦᱚᱭᱛᱳ ᱛᱟᱦᱮᱸ ᱠᱟᱱ ᱜᱮᱭᱟ᱾ ᱛᱚᱵᱮ ᱱᱚᱜ-ᱱᱟ ᱟᱨ ᱪᱮᱫ ᱥᱳᱞᱳ ᱥᱚᱛᱮᱨᱚ ᱟᱴᱷᱨᱚ ᱩᱱᱤᱥ ᱠᱩᱲᱤ ᱛᱮᱜᱮ᱾ ᱟᱹᱰᱤ ᱜᱟᱱ ᱜᱮ ᱰᱮᱵᱷᱞᱚᱯ ᱠᱮᱫ ᱛᱟᱵᱚᱱᱟᱭ ᱟᱵᱚᱭᱟᱜ ᱤᱱᱰᱟᱥᱴᱨᱤ᱾ ᱪᱮ ᱦᱮᱸ ᱛᱟᱦᱮ ᱱᱚᱜ-ᱚ ᱱᱚᱝᱠᱟ ᱠᱟᱛᱮᱜ ᱠᱤᱪᱷᱩ ᱠᱤᱪᱷᱩ ᱟᱨ ᱡᱟᱭᱜᱟ ᱨᱮ ᱠᱤᱪᱷᱩ ᱠᱤᱪᱷᱩ ᱫᱤᱠ ᱛᱮᱫᱚ ᱵᱟᱹᱭ ᱵᱟᱹᱭᱛᱮ ᱟᱨ ᱠᱚᱱᱴᱤᱱᱤᱭ ᱵᱷᱟᱵᱽ ᱛᱮᱜᱮ ᱞᱟᱦᱟ ᱤᱫᱤᱜ ᱠᱟᱱ ᱛᱟᱵᱚᱱᱟ᱾ ᱚᱱᱟ ᱥᱟᱞᱟᱜ ᱥᱟᱞᱟᱜ ᱛᱮ ᱟᱵᱚᱣᱟᱜ ᱚᱞ ᱪᱤᱠᱤ ᱦᱚᱸ ᱟᱨ ᱪᱮᱫ ᱦᱩᱸ, ᱚᱞᱪᱤᱠᱤ ᱚᱞᱪᱤᱠᱤ ᱦᱚᱸ ᱵᱟᱹᱭ ᱵᱟᱹᱭᱛᱮ ᱞᱟᱦᱟ ᱤᱫᱤᱜ ᱠᱟᱱ ᱜᱮᱭᱟ᱾ ᱧᱮᱞ ᱢᱮ ᱢᱤᱫᱴᱤᱡ ᱥᱚᱢᱟᱡᱽ ᱡᱮ ᱢᱤᱫ ᱥᱮᱫ ᱛᱮᱜᱮ ᱞᱟᱦᱟᱜ ᱠᱟᱱᱟ ᱮᱢᱚᱱᱴᱟᱜ ᱜᱚᱞᱯᱚ ᱫᱚ ᱵᱟᱝ ᱠᱟᱱᱟ᱾ ᱧᱮᱞᱟᱢ ᱠᱤᱪᱷᱩ ᱱᱟ ᱠᱤᱪᱷᱩ ᱡᱟᱭᱜᱟ ᱨᱮ ᱟᱹᱰᱤ ᱠᱤᱪᱷᱩ ᱛᱮᱜᱮ ᱞᱟᱦᱟᱜ ᱠᱟᱱᱟ ᱦᱮᱸ ᱱᱚᱜ-ᱚᱭ ᱡᱮᱢᱚᱱ ᱵᱟᱹᱭ ᱵᱟᱹᱭ ᱛᱮ ᱟᱵ ᱵᱚᱣᱟᱜ ᱱᱚᱣᱟ ᱥᱟᱱᱛᱟᱲᱤ ᱵᱷᱟᱥᱟ ᱦᱚᱸ ᱡᱮᱢᱚᱱ ᱥᱚᱝᱵᱤᱫᱷᱟᱱ ᱨᱮ ᱟᱨ ᱪᱮᱱ ᱡᱟᱭᱜᱟᱭ ᱧᱟᱢ ᱟᱠᱟᱫᱟᱭ ᱥᱮ᱾ ᱯᱟᱨᱢᱤᱥᱚᱱᱮ ᱮᱢ ᱠᱟᱫᱮᱭᱟ ᱡᱟᱦᱟᱸ ᱞᱮᱠᱟ ᱜᱮᱵᱮᱱ ᱞᱟᱹᱭ ᱦᱩᱸ᱾ ᱩᱱᱤ ᱡᱮᱢᱚᱱ ᱡᱟᱭᱜᱟᱭ ᱮᱢ ᱠᱟᱫᱮᱭᱟ ᱾ ᱦᱮᱸ ᱠᱚᱭᱮᱠ ᱵᱚᱪᱷᱚᱨ ᱢᱟᱲᱟᱝ ᱮᱢᱟ ᱟᱫᱮᱭᱟᱭ ᱾ ᱟᱪᱪᱷᱟ ᱱᱚᱜ-ᱚᱭ ᱡᱮᱢᱚᱱ ᱟᱵᱚ ᱤᱱᱰᱟᱥᱴᱨᱤ ᱟᱨ ᱪᱮᱫ ᱵᱟᱹᱭ ᱵᱟᱹᱭ ᱪᱟᱞᱟᱣ ᱤᱫᱤᱜ ᱠᱟᱱᱟ, ᱚᱱᱠᱟᱜᱮ ᱦᱮᱸ ᱚᱱᱠᱟ ᱜᱮ ᱡᱮᱢᱚᱱ ᱟᱵᱚᱨᱮᱱ ᱱᱚᱣᱟ ᱫᱨᱚ ᱤᱭᱟᱹ ᱫᱨᱚ ᱯᱚᱫᱤ ᱢᱩᱨᱢᱩ ᱡᱮᱢᱚᱱ ᱟᱵᱚ ᱨᱟᱥᱴᱨᱚᱯᱚᱛᱤ ᱵᱮᱱᱟᱣ ᱮᱱᱟᱭ ᱦᱮᱸ ᱾ ᱛᱟᱦᱞᱮ ᱱᱚᱜ-ᱚ ᱱᱚᱣᱟ ᱠᱚᱫᱚ ᱦᱩᱭᱩᱜ ᱠᱟᱱᱟ ᱥᱟᱱᱛᱟᱲᱟᱜ ᱵᱟᱹᱭ ᱵᱟᱹᱭ ᱛᱮ ᱟᱨ ᱪᱮᱫ ᱥᱚᱢᱟᱡᱽ ᱴᱟᱜ ᱞᱟᱦᱟᱜ ᱠᱟᱱᱟ ᱾
ᱦᱮᱸ ᱮᱠᱫᱚᱢ ᱥᱟᱹᱨᱤ ᱜᱮ ᱜᱚᱝᱠᱮ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱾
ᱵᱟᱹᱭ ᱵᱟᱹᱭ ᱛᱮ ᱞᱟᱦᱟ ᱤᱫᱤᱜ ᱠᱟᱱ ᱛᱟᱵᱚᱱᱟ ᱾ ᱛᱚᱵᱮ ᱦᱮᱸ ᱛᱚ ᱢᱟᱱᱮ ᱦᱚᱲᱟᱜ ᱥᱚᱢᱟᱡᱽ ᱥᱟᱞᱟᱜ ᱛᱩᱞᱚᱱᱟ ᱞᱮᱠᱷᱟᱱ ᱫᱚ ᱛᱟᱭᱚᱢ ᱫᱚ ᱛᱟᱣᱮᱜ ᱛᱟᱭᱚᱢ ᱜᱮᱭᱟ ᱾ ᱵᱟᱴ ᱟᱨ ᱪᱮᱫ ᱟᱵᱚ ᱞᱮᱠᱟ ᱛᱮ ᱥᱮ ᱡᱟᱦᱟᱸ ᱛᱤᱱᱟᱹᱜ ᱩᱰᱟᱹᱱ ᱵᱚᱱ ᱫᱟᱲᱮᱭᱟᱜ ᱠᱟᱱᱟ ᱦᱮᱸ ᱟᱵᱚᱣᱟᱜ ᱥᱟᱱᱛᱟᱲ ᱥᱚᱢᱟᱡᱽ ᱦᱚᱸ ᱵᱟᱹᱭ ᱵᱟᱹᱭ ᱛᱮ ᱞᱟᱦᱟ ᱪᱟᱞᱟᱜ ᱚᱞ ᱪᱤᱠᱤ ᱤᱥᱠᱨᱤᱯᱴ ᱦᱚᱸ ᱟᱨ ᱪᱮᱫ ᱞᱟᱦᱟ ᱤᱫᱤᱜ ᱠᱟᱱ ᱛᱟᱵᱚᱱᱟ ᱾ ᱥᱚᱢᱟᱡᱽ ᱞᱟᱦᱟᱜ-ᱟ, ᱢᱟᱱᱮ ᱚᱱᱟ ᱥᱟᱞᱟᱜ ᱛᱮ ᱡᱟᱦᱟᱸᱭ ᱦᱮᱸ ᱥᱚᱢᱟᱡᱽ ᱨᱮ ᱡᱟᱦᱟᱸ ᱠᱤᱪᱷᱩ ᱢᱮᱱᱟᱜ-ᱟ ᱡᱚᱛᱚ ᱜᱮ ᱞᱟᱦᱟ ᱤᱫᱤᱜ-ᱟ ᱾
ᱦᱚᱸ ᱜᱚᱝᱠᱮ ᱟᱹᱰᱤ ᱢᱚᱸᱡᱽ ᱠᱟᱛᱷᱟ ᱵᱤᱱ ᱞᱟᱹᱭ ᱠᱮᱫᱟ ᱾
ᱦᱩᱸ ᱦᱩᱸ ᱦᱩᱸ ᱾
ᱡᱟᱦᱟᱸ ᱟᱵᱚᱣᱟᱜ ᱚᱞ ᱪᱤᱠᱤ ᱢᱮᱱᱟᱜ ᱛᱟᱵᱚᱱᱟ ᱥᱠᱨᱤᱯᱴ ᱢᱮᱱᱟᱜ ᱛᱟᱵᱚᱱᱟ ᱚᱱᱟ ᱫᱚ ᱥᱟᱹᱨᱤ ᱜᱮ ᱢᱤᱫᱴᱮᱱ ᱟᱹᱰᱤ ᱢᱤᱫᱴᱮᱱ ᱤᱭᱩᱱᱤᱠ ᱢᱤᱫᱴᱮᱱ ᱥᱠᱨᱤᱯᱴ ᱠᱟᱱ ᱛᱟᱵᱚᱱᱟ ᱦᱮᱸ ᱥᱮ ᱾ ᱱᱚᱣᱟ ᱞᱟᱹᱠᱛᱤᱜ ᱠᱟᱱ ᱛᱟᱵᱚᱱᱟ ᱡᱮ ᱱᱚᱣᱟ ᱫᱚ ᱠᱟᱹᱡ ᱵᱤᱥᱤ ᱧᱚᱜ ᱠᱟᱛᱮᱜ ᱵᱚᱱ ᱪᱚᱨᱪᱟᱭᱟ, ᱮᱸᱰᱮ ᱠᱷᱟᱱ ᱜᱮ ᱟᱨᱚ ᱟᱨᱚ ᱟᱹᱰᱤ ᱞᱟᱦᱟ ᱟᱹᱰᱤ ᱞᱟᱦᱟ ᱯᱚᱨᱡᱚᱱᱛᱚ ᱪᱟᱞᱟᱜ ᱛᱟᱵᱚᱱᱟ ᱾
ᱦᱮᱸ ᱦᱩᱸ ᱾ ᱠᱟᱨᱚᱱ ᱱᱚᱜ-ᱚᱭ ᱚᱞ ᱪᱤᱠᱤ ᱚᱞ ᱪᱤᱠᱤ ᱡᱟᱦᱟᱸᱭ ᱡᱩᱫᱤ ᱢᱤᱫ ᱫᱷᱟᱣᱮ ᱥᱮᱬᱟᱣ ᱟᱠᱟᱫᱟ ᱥᱮ ᱟᱹᱰᱤ ᱟᱹᱰᱤ ᱡᱟᱭᱜᱟ ᱨᱮ ᱟᱸᱡᱚᱢ ᱵᱟᱲᱟ ᱦᱩᱭ ᱟᱠᱟᱱᱟ ᱡᱮ ᱚᱞ ᱪᱤᱠᱤ ᱫᱤᱠᱩ ᱠᱚᱠᱚ ᱯᱟᱲᱦᱟᱜ ᱠᱟᱱᱟ ᱚᱞ ᱪᱤᱠᱤ ᱛᱮ ᱦᱮᱸ ᱾ ᱠᱷᱟᱱ ᱚᱞ ᱪᱤᱠᱤ ᱨᱮ ᱥᱤᱵᱤᱞ ᱠᱚ ᱵᱩᱡᱽ ᱟᱠᱟᱫᱟ ᱩᱱᱠᱩ ᱫᱚ ᱦᱮᱸ ᱾ ᱚᱱᱟ ᱠᱷᱟᱹ ᱛᱤᱨ ᱜᱮ ᱟᱨ ᱪᱮᱜ ᱚᱞ ᱪᱤᱠᱤ ᱛᱮᱠᱚ ᱯᱟᱲᱦᱟᱜ ᱠᱟᱱᱟ ᱾ ᱟᱪᱪᱷᱟ ᱠᱤᱪᱷᱩ ᱵᱚᱪᱷᱚ ᱠᱤᱪᱷᱩ ᱵᱚᱪᱷᱚᱨ ᱵᱚᱞ ᱛᱮᱫᱚ ᱮᱸ ᱮᱠ ᱫᱩ ᱵᱚᱪᱷᱚᱨ ᱢᱟᱲᱟᱝ ᱵᱟᱝ ᱫᱚ ᱦᱮᱸ ᱚᱱᱠᱟ ᱢᱤᱫᱴᱮᱱ ᱟᱨ ᱵᱷᱤᱰᱤᱭᱳ ᱠᱚᱨᱤᱧ ᱧᱮᱞᱮᱫ ᱛᱟᱦᱮᱱᱟ, ᱠᱤᱪᱷᱩ ᱠᱤᱪᱷᱩᱠ ᱡᱟᱭᱜᱟ ᱨᱮ ᱠᱚᱱᱴᱨᱚᱵᱷᱟᱨᱥᱤ ᱦᱩᱭᱩᱜ ᱠᱟᱱ ᱛᱟᱦᱮᱱᱟ ᱾ ᱡᱮᱢᱚᱱ ᱟᱞᱮ ᱫᱚ ᱫᱮᱵᱽ ᱫᱮᱵᱽᱱᱟᱜᱚᱨᱤ ᱛᱮᱞᱮ ᱯᱟᱲᱦᱟᱜ-ᱟ ᱦᱮᱸ, ᱚᱞ ᱪᱤᱠᱤ ᱚᱞ ᱪᱤᱠᱤ ᱛᱮᱫᱚ ᱵᱟᱝ ᱯᱷᱩᱴᱟᱹᱜ-ᱟ ᱦᱩᱸ ᱛᱚᱵᱮ ᱩᱝᱠᱩ ᱡᱟᱦᱟᱸ ᱚ ᱟᱨ ᱪᱮᱜ ᱤᱧ ᱢᱮᱛᱟᱣ ᱟᱠᱚᱣᱟ ᱡᱟᱦᱟᱸᱭ ᱠᱚᱠᱚ ᱞᱟᱹᱭᱮᱫ ᱛᱟᱦᱮᱱᱟ ᱠᱤᱪᱷᱩᱜᱟᱱ ᱟᱨ ᱪᱮᱫ ᱚᱝᱠᱟ ᱠᱤᱪᱷᱩᱜᱟᱱ ᱢᱟᱹᱱᱢᱤ ᱟᱨ ᱪᱮᱫ ᱚᱱᱠᱟ ᱠᱚ ᱟᱵᱮᱫᱚᱱ ᱮᱫ ᱛᱟᱦᱮᱱᱟ ᱥᱮ ᱚᱵᱷᱤᱡᱳᱜᱽ ᱠᱚ ᱨᱟᱠᱟᱵᱮᱫ ᱛᱟᱦᱮᱱᱟ ᱡᱮ, ᱥᱟᱱᱛᱟᱲ ᱟᱜ ᱨᱚᱲ ᱛᱮ ᱦᱮᱸ ᱨᱚᱲ ᱞᱟᱹᱜᱤᱫ ᱟᱨ ᱪᱮᱫ ᱡᱚᱛᱚ ᱠᱷᱚᱱ ᱟᱨ ᱪᱮᱫ ᱵᱮᱥᱴ ᱟᱨ ᱪᱮᱫ ᱞᱤᱯᱤ ᱫᱚ ᱦᱩᱭᱩᱜ ᱠᱟᱱᱟ ᱫᱮᱵᱽᱱᱟᱜᱚᱨᱤ ᱞᱤᱯᱤ ᱾ ᱠᱟᱨᱚᱱ ᱫᱮᱵᱽᱨᱟ ᱫᱮᱵᱽᱱᱟᱜᱚᱨᱤ ᱞᱤᱯᱤ ᱦᱚᱸ ᱟᱹᱰᱤ ᱜᱟᱱ ᱡᱟᱭᱜᱟ ᱨᱮ ᱮᱸ ᱟᱹᱰᱤ ᱜᱟᱱ ᱟᱹᱰᱤ ᱜᱟᱱ ᱥᱟᱱᱛᱟᱲᱟᱜ ᱟᱨ ᱪᱮᱫ ᱚᱱᱠᱟᱱᱟᱜ ᱳᱣᱟᱨᱰ ᱢᱮᱱᱟᱜ-ᱟ ᱩᱪᱪᱟᱨᱚᱱ ᱫᱟᱲᱮᱭᱟᱜ ᱜᱮᱭᱟᱭ, ᱢᱮᱱᱠᱷᱟᱱ ᱡᱟᱦᱟᱸ ᱜᱩᱨᱩ ᱜᱚᱝᱠᱮ ᱟᱨ ᱪᱮᱫ ᱦᱮᱸ ᱯᱚᱱᱰᱤᱛ ᱨᱟᱜᱷᱩᱱᱟᱛᱷ ᱢᱩᱨᱢᱩ ᱟᱨ ᱪᱮᱫ ᱡᱟᱦᱟᱸᱭ ᱵᱮᱱᱟᱣ ᱦᱚᱴᱚ ᱟᱠᱟᱫ ᱦᱮᱸ ᱥᱠᱨᱤᱯᱴ ᱚᱱᱟ ᱫᱚ ᱥᱟᱱᱛᱟᱲᱟᱜ ᱥᱮ ᱥᱩᱫᱩ ᱥᱟᱱᱛᱟᱲᱟᱜ ᱥᱩᱢᱩᱝ ᱫᱚ ᱵᱟᱝ ᱱᱚᱶᱟ ᱫᱚ ᱚᱞ ᱤᱱᱰᱤᱭᱟ ᱞᱟᱹᱜᱤᱫ ᱮ ᱵᱮᱱᱟᱣ ᱦᱚᱴᱚ ᱟᱠᱟᱫᱟᱭ ᱦᱮᱸ, ᱛᱚᱵᱮ ᱱᱤᱛ ᱫᱷᱟᱹᱵᱤᱡ ᱛᱮ ᱥᱤᱵᱤᱞ ᱵᱟᱝ ᱠᱚ ᱵᱩᱡᱷᱟᱹᱣ ᱫᱟᱲᱮ ᱟᱠᱟᱫᱟ, ᱛᱚᱵᱮ ᱡᱚᱠᱷᱚᱱ ᱦᱟᱸᱜ ᱥᱤᱵᱤᱞ ᱠᱚ ᱵᱩᱡᱷᱟᱹᱣᱟ ᱦᱮᱸ ᱛᱚᱠᱷᱚᱱ ᱫᱚ ᱱᱤᱥᱪᱚᱭ ᱟᱨ ᱪᱮᱫ ᱯᱨᱚᱛᱮᱠ ᱴᱤ ᱢᱟᱱᱢᱤ ᱥᱩᱫᱩ ᱟᱵᱚ ᱥᱟᱱᱛᱟᱲ ᱥᱩᱢᱩᱝ ᱫᱚ ᱵᱟᱝ ᱫᱤᱠᱩ ᱪᱷᱟᱛᱤᱠ ᱡᱮ ᱠᱳᱱᱳ ᱢᱟᱱᱢᱤ ᱟᱨ ᱪᱮᱫ ᱱᱚᱜᱼᱱᱟ ᱥᱟᱱᱛᱟᱲᱤ ᱤᱭᱟᱹ ᱢᱟᱱᱮ ᱟᱨ ᱪᱮᱫ ᱚᱞ ᱪᱤᱠᱤ ᱥᱠᱨᱤᱯᱴ ᱮ ᱟᱯᱱᱟᱨ ᱫᱟᱲᱮᱭᱟᱜᱼᱟᱭ ᱥᱮ ᱠᱩᱥᱤᱭᱟᱜᱼᱟᱭ ᱦᱮᱸ ᱡᱚᱛᱚ ᱠᱷᱚᱱᱟᱜ ᱟᱨ ᱪᱮᱫ ᱥᱩᱵᱤᱫᱟ ᱡᱚᱱᱚᱠ ᱟᱨ ᱪᱮᱫ ᱥᱮ ᱡᱚᱛᱚ ᱠᱷᱚᱱ ᱥᱚᱦᱚᱡ ᱥᱚᱨᱚᱞ ᱢᱤᱫ ᱴᱮᱡ ᱟᱨ ᱪᱮᱫ ᱥᱠᱨᱤᱯᱴ ᱠᱟᱱᱟ ᱥᱮ ᱥᱟᱱᱛᱟᱲ ᱵᱷᱟᱸᱥᱟ ᱠᱟᱱᱟ ᱟᱨ ᱪᱮᱫ ᱦᱮᱸ ᱛᱚᱵᱮ ᱱᱚᱣᱟ ᱥᱟᱱᱛᱟᱲ ᱵᱷᱟᱸᱥᱟ ᱵᱟᱝ ᱡᱩᱫᱤ ᱵᱟᱢ ᱟᱯᱱᱟᱨᱟ ᱛᱟᱦᱞᱮ ᱠᱷᱟᱱ ᱫᱚ ᱵᱟᱢ ᱞᱟᱹᱭ ᱫᱟᱲᱮᱭᱟᱜᱼᱟ ᱠᱟᱨᱚᱱ ᱟᱢ ᱧᱮᱞ ᱢᱮ ᱛᱮᱦᱮᱧ ᱜᱮᱥᱮ ᱟᱵᱳ ᱫᱚ ᱟᱵᱳ ᱥᱟᱱᱛᱟᱲ ᱠᱟᱱ ᱛᱟᱵᱚᱱ ᱯᱷᱚᱴ ᱯᱷᱚᱴ ᱯᱷᱚᱴ ᱱᱚᱭ ᱥᱟᱱᱛᱟᱲ ᱛᱮᱞᱟᱝ ᱨᱚᱲᱮᱫᱼᱟ ᱥᱮ ᱥᱟᱱᱛᱟᱲ ᱛᱮᱞᱟᱝ ᱡᱚᱛᱚ ᱠᱤᱪᱷᱩ ᱟᱨ ᱪᱮᱫ ᱪᱤᱠᱟᱹ ᱵᱟᱲᱟᱭ ᱦᱩᱭᱩᱜ ᱠᱟᱱᱟ ᱢᱮᱱᱠᱷᱟᱱ ᱚᱞ ᱦᱩᱭᱩᱜ ᱠᱟᱱᱟ ᱨᱚᱲ ᱦᱩᱭᱩᱜ ᱠᱟᱱᱟ ᱾ ᱦᱮᱸ ᱟᱫᱚ ᱚᱱᱟ ᱚᱱᱠᱟ ᱜᱮ ᱫᱤᱠᱩ ᱫᱚ ᱫᱤᱠᱩ ᱢᱟᱱᱮ ᱫᱤᱠᱩ ᱫᱚ ᱵᱟᱝᱠᱚ ᱨᱚᱲ ᱫᱟᱲᱮᱭᱟᱜᱼᱟ ᱢᱮᱱᱠᱷᱟᱱ ᱟᱵᱚ ᱥᱟᱱᱛᱟᱲ ᱫᱚ ᱫᱤᱠᱩᱣᱟᱜ ᱵᱷᱟᱥᱟ ᱦᱚᱸᱵᱚᱱ ᱞᱟᱹᱭ ᱫᱟᱲᱮᱜ ᱜᱮᱭᱟ ᱦᱮᱸ ᱛᱟᱦᱞᱮ ᱱᱚᱠᱟ ᱜᱮ ᱟᱨ ᱪᱮᱫ ᱥᱟᱱᱛᱟ ᱤᱭᱟᱹ ᱮᱴᱟᱜ ᱠᱤᱪᱷᱩ ᱵᱷᱟᱥᱟ ᱡᱮᱢᱚᱱ ᱟᱵᱚᱣᱟᱜ ᱫᱚ ᱴᱳᱴᱟᱞᱤ ᱟᱨ ᱪᱮᱫ ᱤᱧ ᱞᱟᱹᱭᱟ ᱵᱷᱟᱥᱟ ᱫᱚ ᱵᱟᱝ ᱠᱟᱱᱟ ᱛᱚᱵᱩ ᱤᱝᱞᱤᱥ ᱫᱚ ᱢᱚᱴᱟᱢᱩᱴᱤ ᱟᱨ ᱪᱮᱫ ᱦᱟᱣᱟᱨ ᱤᱭᱩ ᱳᱭᱥᱚᱰᱤᱝ ᱦᱮᱸ ᱤᱱᱟᱹ ᱠᱚᱫᱚ ᱵᱚᱱ ᱢᱚᱴᱟᱢᱩᱴᱤ ᱟᱨ ᱪᱮᱫ ᱢᱚᱴᱟᱢᱩᱴᱤ ᱵᱚᱱ ᱵᱩᱡ ᱫᱟᱲᱮᱭᱟᱜ ᱜᱮᱭᱟ ᱦᱮᱸ ᱦᱳᱭᱛᱳ ᱦᱮᱸ ᱠᱤᱷᱩ ᱠᱤᱪᱷᱩ ᱠᱷᱮᱛᱨᱮ ᱦᱳᱭ ᱛᱚ ᱵᱟᱝ ᱵᱩᱡᱷᱟᱹᱣ ᱫᱟᱲᱮᱭᱟᱜᱼᱟ ᱢᱮᱱᱠᱷᱟᱱ ᱚᱸᱻ ᱟᱰᱤ ᱠᱤᱪᱷᱩ ᱜᱮᱵᱚᱱ ᱵᱩᱡ ᱠᱮᱜ-ᱟ ᱢᱟᱱᱮ ᱩᱱᱤ ᱪᱮᱫ ᱮ ᱞᱟᱹᱭ ᱦᱚᱪᱚᱭᱮᱫᱼᱟ ᱦᱮᱸ ᱦᱚᱭ ᱛᱚ ᱴᱷᱤᱠ ᱴᱷᱟᱠ ᱨᱤᱯᱞᱟᱭ ᱫᱚ ᱵᱟᱝ ᱵᱚᱱ ᱮᱢ ᱫᱟᱲᱮᱭᱟᱜᱼᱟ ᱛᱚᱵᱮ ᱟᱵᱚ ᱥᱟᱱᱛᱟᱲᱟᱜ ᱵᱷᱟᱥᱟ ᱫᱚ ᱠᱤᱱᱛᱩ ᱥᱚᱦᱚᱡᱽ ᱫᱚ ᱥᱚᱦᱚᱡᱽ ᱜᱮᱭᱟ ᱢᱮᱱᱠᱷᱟᱱ ᱡᱩᱫᱤ ᱵᱟᱢ ᱟᱯᱱᱟᱨᱟ ᱛᱟᱦᱚᱞᱮ ᱠᱷᱟᱱ ᱫᱚ ᱱᱚᱣᱟ ᱫᱚ ᱠᱤᱱᱛᱩ ᱵᱟᱢ ᱨᱚᱲ ᱫᱟᱲᱮᱭᱟᱜᱼᱟ ᱥᱮ ᱵᱟᱢ ᱚᱞ ᱫᱟᱲᱮᱭᱟᱜᱼᱟ ᱾
ᱥᱟᱹᱨᱤᱜᱮ ᱜᱚᱢᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱮ ᱱᱚᱣᱟ ᱥᱟᱹᱨᱤᱜᱮ ᱱᱚᱣᱟ ᱱᱚᱣᱟ ᱡᱟᱦᱟᱸ ᱚᱞᱪᱤᱠᱤ ᱟᱵᱚᱣᱟᱜ ᱢᱮᱱᱟᱜ ᱛᱟᱵᱚᱱᱟ ᱦᱮᱸᱥᱮ ᱚᱱᱟ ᱥᱩᱫᱷᱩ ᱟᱵᱚ ᱡᱮ ᱥᱟᱱᱛᱟᱲ ᱦᱚᱯᱚᱱ ᱞᱟᱹᱜᱤᱫ ᱠᱟᱱᱟ ᱚᱱᱠᱟᱱ ᱠᱟᱛᱷᱟ ᱫᱚ ᱵᱟᱝ ᱠᱟᱱᱟ ᱱᱚᱣᱟ ᱫᱚ ᱯᱩᱨᱟᱹ ᱚᱞ ᱤᱱᱰᱤᱭᱟᱱ ᱡᱷᱚᱛᱚ ᱦᱚᱲ ᱞᱟᱹᱜᱤᱫ ᱜᱮ ᱠᱟᱱᱟ ᱮᱠᱫᱚᱢ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱟᱫᱚ ᱱᱚᱣᱟ ᱨᱮᱱᱟᱜ ᱟᱵᱚᱣᱟᱜ ᱡᱟᱦᱟᱸ ᱢᱮᱱᱟᱜ ᱛᱟᱵᱚᱱᱟ ᱦᱮᱸ ᱥᱮ ᱚᱞᱪᱤᱠᱤ ᱱᱚᱣᱟ ᱡᱟᱦᱟᱸ ᱞᱤᱯᱤ ᱱᱚᱣᱟ ᱨᱮᱱᱟᱜ ᱠᱟᱹᱡ ᱡᱟᱦᱟᱸ ᱢᱮᱱᱟᱜᱼᱟ ᱠᱟᱹᱡ ᱠᱟᱞᱪᱟᱨ ᱠᱟᱹᱡ ᱠᱚᱢ ᱜᱮ ᱛᱮ ᱟᱹᱰᱤ ᱦᱚᱲᱜᱮ ᱮᱠᱷᱚᱱᱳ ᱱᱚᱣᱟ ᱥᱚᱢᱯᱚᱨᱠᱮ ᱟᱹᱣᱨᱤ ᱠᱚ ᱵᱩᱡ ᱫᱟᱲᱮᱭᱟᱜᱼᱟ ᱡᱮ ᱦᱮᱸᱥᱮ ᱛᱚ ᱱᱚᱝᱠᱟ ᱜᱮ ᱟᱵᱚ ᱡᱩ ᱫᱤ ᱠᱟᱞᱪᱟᱨ ᱵᱚᱱ ᱤᱫᱤ ᱠᱟᱞᱪᱟᱨ ᱵᱚᱱ ᱫᱚᱦᱚ ᱫᱟᱲᱮᱭᱟᱜᱼᱟ ᱛᱟᱦᱚᱞᱮ ᱱᱚᱣᱟ ᱮᱠᱫᱚᱢ ᱟᱨ ᱢᱤᱫᱴᱮᱱ ᱴᱟᱭᱤᱢ ᱨᱮ ᱵᱷᱟᱨᱚᱛᱵᱚᱨᱥᱚ ᱨᱮᱱᱟᱜ ᱢᱤᱫᱴᱮᱱ ᱟᱹᱰᱤ ᱢᱤᱫᱴᱮᱱ ᱵᱷᱚᱦᱩᱞ ᱵᱮᱵᱚᱦᱚᱨᱤᱛᱚ ᱢᱤᱫᱴᱮᱱ ᱵᱷᱟᱥᱟ ᱵᱮᱱᱟᱜ ᱤᱧᱟᱹᱜ ᱢᱚᱱᱮ ᱛᱮᱫᱚ ᱟᱨ ᱪᱮᱫ ᱵᱮᱱ ᱞᱟᱹᱭ ᱫᱟ ᱜᱚᱝᱠᱮ
ᱦᱮᱸ ᱦᱮᱸ ᱱᱚᱣᱟ ᱫᱚ ᱮᱠᱫᱚᱢ ᱴᱷᱤᱠ ᱠᱟᱛᱷᱟ ᱜᱮᱵᱚᱱ ᱞᱟᱹᱭᱮᱜᱼᱟ ᱦᱮᱸ ᱩᱱᱠᱟ ᱜᱮ ᱢᱤᱫᱴᱮᱱ ᱩᱱ ᱦᱤᱞᱳᱜ ᱡᱩᱫᱤ ᱵᱚᱱ ᱯᱟᱨᱪᱟᱣ ᱫᱟᱲᱮᱭᱟᱜᱼᱟ ᱟᱹᱰᱤ ᱢᱟᱨᱟᱝ ᱢᱤᱫᱴᱤᱡ ᱡᱟᱭᱜᱟᱭ ᱦᱟᱢᱮᱴᱟᱭ ᱥᱮ ᱟᱵᱚᱣᱟᱜ ᱥᱚᱢᱟᱡ ᱦᱚᱸ ᱟᱹᱰᱤ ᱜᱟᱱ ᱜᱮ ᱞᱟᱦᱟ ᱤᱫᱤᱜᱼᱟ ᱟᱫᱚ ᱚᱱᱟ ᱟᱨ ᱪᱮᱫ ᱞᱟᱦᱟ ᱤᱫᱤ ᱞᱟᱦᱟ ᱤᱫᱤ ᱟᱞᱟᱝᱟᱜ ᱴᱟᱭᱤᱢ ᱦᱚᱸ ᱟᱨᱪᱮᱫ ᱪᱟᱵᱟ ᱤᱫᱤᱭᱮᱱᱟ ᱦᱮᱸ ᱟᱫᱚ ᱱᱤᱝᱠᱟᱹ ᱜᱮᱞᱟᱝ ᱨᱚᱲᱟ ᱚᱱᱠᱟ ᱜᱮ ᱦᱟᱸᱜ ᱟᱨᱚ ᱞᱟᱝ ᱧᱟᱯᱟᱢ ᱟᱨᱞᱟᱝ ᱨᱚᱲ ᱜᱚᱞᱯᱚᱭᱟ ᱾
ᱦᱳᱭ